ᱦᱮᱞᱳ
ᱦᱮᱞᱳ
ᱦᱮᱞᱳ
ᱦᱳᱭ
ᱟᱡᱚᱢ ᱫᱟᱵᱮᱱ ᱜᱚᱝᱠᱮ?
ᱟᱡᱚᱢᱚᱜ ᱠᱟᱱᱟ? ᱦᱳᱭ ᱟᱡᱚᱢ ᱫᱟᱞᱤᱧ ᱾
ᱦᱮᱸ ᱟᱡᱚᱢᱚᱜ ᱠᱟᱱᱟ
ᱦᱳᱭ ᱡᱚᱦᱟᱨ ᱜᱮ᱾ ᱞᱮᱫᱤᱧ ᱪᱮᱫ ᱠᱚᱵᱤᱱ ᱪᱤᱠᱟᱹ ᱵᱟᱲᱟᱭᱫᱟ ᱛᱚᱵᱮ ᱦᱮᱸ ᱪᱮᱫ ᱠᱚᱵᱮᱱ ᱪᱤᱤᱠᱟᱹ ᱵᱟᱲᱟᱭᱫᱟ ᱛᱚᱵᱮ?
ᱱᱚᱜᱼᱚᱭ ᱞᱤᱧ ᱫᱩᱲᱩᱵ ᱠᱟᱱᱟ ᱫᱟᱠᱟ ᱠᱚ ᱡᱚᱢ ᱠᱟᱛᱮᱜ
ᱚᱸ
ᱡᱤᱨᱟᱹᱣ ᱦᱟᱛᱟᱲ
ᱛᱟᱦᱞᱮ ᱪᱟᱥ ᱠᱟᱹᱢᱤ ᱠᱚ ᱛᱤᱱᱟᱹᱜ ᱜᱟᱱ ᱞᱟᱦᱟᱭᱮᱱᱟ
ᱞᱟᱦᱟ ᱫᱚ ᱞᱟᱦᱟᱣ ᱠᱟᱱ ᱜᱮᱭᱟ ᱛᱷᱚᱲᱟ ᱵᱚᱦᱚᱛ ᱫᱚ᱾
ᱩᱸ
ᱟᱨ ᱛᱷᱚᱲᱟ ᱠᱚ ᱵᱟ. ᱠᱤ ᱜᱮᱭᱟ ᱵᱟᱨᱭᱟ ᱯᱮᱭᱟ ᱠᱷᱮᱛ ᱫᱚ ᱦᱮᱸᱥᱮ
ᱦᱩᱸ ᱦᱩᱸ, ᱦᱩᱸ ᱟᱯᱮ ᱫᱚ ᱞᱟᱦᱟ ᱠᱷᱚᱱᱟᱜ-ᱮ ᱫᱟᱜᱽ ᱠᱟᱫ ᱯᱮᱭᱟ ᱥᱮ ᱪᱮᱫ?
ᱦᱩᱸ ᱫᱟᱜ ᱫᱚ ᱴᱷᱤᱠ ᱜᱮᱭ ᱫᱟᱜ ᱟᱠᱟᱫᱟ ᱦᱮᱸ ᱥᱮ᱾
ᱦᱩᱸ᱾
ᱟᱞᱮ ᱱᱚᱛᱮ ᱫᱚ ᱥᱩᱵᱤᱫᱷᱟ ᱦᱚᱸ ᱦᱮᱱᱟᱜ ᱟᱠᱟᱫᱟ᱾ ᱫᱟᱜ ᱨᱮᱫᱟᱜ ᱩᱱᱟᱹᱜ ᱫᱚ ᱢᱟᱱᱮ, ᱢᱟᱱᱮ ᱚᱥᱩᱵᱤᱫᱟ ᱫᱚ ᱵᱟᱹᱪᱩᱜ ᱟᱠᱟᱜ-ᱟ᱾
ᱚ ᱦᱩᱸ᱾ ᱠᱷᱟᱱ ᱢᱟ ᱟᱹᱰᱤ ᱵᱟᱹᱞᱤ᱾ ᱟᱞᱮ ᱥᱮᱫ ᱫᱚ ᱱᱚᱜ-ᱚᱭᱞᱮ ᱮᱦᱚᱵ ᱵᱟᱲᱟᱭᱮᱫᱟ ᱛᱮᱦᱮᱧ ᱜᱟᱯᱟ᱾ ᱛᱚ ᱢᱟᱱᱮ, ᱵᱟᱝ ᱨᱚᱦᱚᱭ ᱦᱩᱭ ᱠᱟᱱᱟ᱾ ᱛᱮᱦᱮᱧ ᱜᱟᱯᱟ ᱡᱳᱨᱥᱳᱨ ᱞᱟᱜᱟᱣ ᱵᱟᱲᱟ ᱦᱩᱭ ᱠᱟᱱᱟ᱾
ᱟᱪᱪᱷᱟ ᱟᱪᱪᱷᱟ, ᱚᱱᱟ ᱢᱟ ᱠᱟᱱ ᱜᱮ ᱮᱵᱟᱨᱮ ᱵᱟᱭ ᱫᱟᱜ ᱠᱷᱟᱱ ᱛᱚ ᱵᱟᱝ ᱜᱟᱱᱚᱜ-ᱟ ᱥᱮ᱾
ᱦᱳᱭ ᱫᱟᱜ ᱦᱚᱸ ᱫᱟᱜ ᱫᱤᱱ ᱫᱟᱜ ᱫᱚᱨᱠᱟᱨ᱾
ᱦᱮᱸ ᱪᱟᱥ ᱠᱚᱛᱛᱮ ᱜᱮᱞᱮ ᱫᱟᱜ ᱦᱚᱸ ᱫᱚᱨᱠᱟᱨ ᱥᱟᱦᱚᱸᱥ ᱠᱤᱪᱷᱩ ᱫᱚᱨᱟᱨ ᱦᱮᱸ ᱥᱮ ᱵᱟᱝ?
ᱦᱳᱭ ᱦᱳᱭ ᱦᱩᱸ᱾
ᱛᱚ, ᱚᱱᱟ ᱠᱩᱜᱮ ᱵᱟᱝ ᱛᱟᱦᱮᱱ ᱠᱷᱟᱡ ᱫᱚ ᱟᱫᱚ ᱪᱮᱠᱟᱢ ᱪᱟᱥᱟ ᱦᱮᱸ ᱥᱮ?
ᱦᱳᱭ ᱦᱳᱭ, ᱚᱱᱟ ᱢᱟ ᱠᱟᱛᱷᱟ ᱠᱟᱱ ᱜᱮ᱾ ᱚᱱᱟ ᱠᱚᱦᱚᱸ ᱵᱟᱝ ᱛᱟᱦᱮᱱ ᱠᱷᱟᱡ ᱪᱤᱠᱟᱹ ᱛᱮᱵᱮᱱ ᱪᱟᱥᱟ?
ᱦᱳᱭ᱾
ᱦᱮᱸ ᱜᱚᱝᱠᱮ ᱢᱮᱱᱫᱟᱞᱤᱧ ᱛᱤᱱᱟᱹᱜ ᱫᱷᱟᱣ ᱯᱮ ᱪᱟᱥ ᱵᱟᱲᱟᱭ ᱛᱮ ᱚᱱᱠᱟ ᱵᱚᱪᱷᱚᱨ ᱨᱮ?
ᱵᱚᱪᱷᱚᱨ ᱟᱞᱮᱫᱚ ᱜᱚᱴᱟ ᱵᱚᱪᱷᱚᱨ ᱜᱮᱞᱮ ᱪᱟᱥ ᱜᱮᱭᱟᱞᱮ᱾
ᱚ᱾
ᱦᱩᱸ ᱵᱟᱨᱚ ᱵᱟᱨᱚ ᱢᱟᱥ ᱜᱮ ᱪᱟᱥ ᱦᱳᱭ᱾ ᱢᱟᱱᱮ ᱵᱟᱨᱚ ᱢᱟᱥ ᱫᱚ ᱪᱟᱥ ᱫᱚ ᱪᱟᱥ ᱜᱮ, ᱟᱫᱚ ᱠᱚᱠᱷᱚᱱᱳ ᱠᱚᱠᱷᱚᱱᱳ ᱟᱨᱚ ᱵᱟᱝ ᱦᱩᱭᱩᱜ ᱠᱷᱟᱡ ᱫᱚ ᱦᱟᱸᱜ ᱛᱚᱠᱷᱚᱱ ᱟᱨᱚᱞᱮ ᱤᱭᱟᱹ ᱛᱮᱱ ᱜᱮᱭᱟ ᱱᱚᱨᱢᱟᱞ ᱜᱩ ᱪᱟᱥ ᱡᱚᱠᱷᱚᱱ ᱦᱩᱭᱱᱟ ᱮᱸ ᱦᱩᱲᱩ, ᱦᱩᱲᱩ ᱛᱚ ᱟᱵᱟᱨ ᱵᱟᱨᱚ ᱢᱟᱥ ᱛᱚ ᱵᱟᱢ ᱪᱟᱥ ᱫᱟᱲᱮᱭᱟᱜ-ᱟ ᱦᱮᱸ᱾ ᱥᱮ ᱵᱟᱝ ᱦᱮᱸ ᱟᱨ ᱟᱨᱚ ᱫᱚᱥ ᱫᱚᱥᱟᱨ ᱠᱤᱪᱷᱩ ᱦᱩᱭᱱᱟ ᱟᱞᱩ ᱥᱟᱠᱥᱚᱵᱽᱡᱤ ᱠᱩ ᱦᱩᱭᱮᱱᱟ ᱡᱟᱦᱟᱸ ᱠᱚ ᱦᱮᱸ ᱥᱮ ᱵᱟᱝ ᱚᱱᱟ ᱠᱚᱞᱮ ᱪᱟᱥ ᱜᱮᱭᱟ᱾
ᱦᱩᱸ᱾
ᱟᱞᱮ ᱥᱮᱜ ᱫᱚ ᱚᱝᱠᱟᱫᱚ ᱢᱤᱜ ᱫᱷᱟᱣ ᱜᱮ᱾ ᱦᱩᱲᱩ ᱨᱚᱦᱚᱭ ᱦᱩᱭᱩᱜ-ᱟ ᱥᱚᱵᱽᱡᱤ ᱯᱟᱹᱛᱤ ᱦᱚᱸ ᱚᱱᱠᱟ ᱫᱚ ᱮᱠᱴᱟ ᱵᱟᱭ ᱦᱩᱭᱩᱜ-ᱟ᱾ ᱠᱟᱨᱚᱱ ᱫᱟᱜ ᱠᱚ ᱤᱭᱟᱹ ᱞᱮᱱᱟ ᱚᱥᱩᱵᱤᱫᱟ ᱛᱚ᱾ ᱫᱟᱜ ᱠᱚᱨᱮᱱᱟᱜ ᱢᱟᱱᱮ, ᱚᱱᱮ ᱢᱟᱱᱮ ᱫᱟᱜ ᱨᱮᱱᱟᱜ ᱫᱚ ᱯᱩᱨᱟᱹ ᱜᱮ ᱚᱥᱩᱵᱤᱫᱟ᱾ ᱱᱚᱜ-ᱚᱭ ᱱᱤᱛᱳᱝ ᱦᱚᱸ ᱪᱟᱥ ᱫᱚ ᱱᱚᱜ-ᱚᱭ ᱟᱞᱮ ᱫᱚᱞᱚ ᱤᱭᱟᱹ ᱨᱮᱞᱮ ᱱᱚᱣᱟ ᱥᱮᱨᱢᱟ ᱫᱟᱜ ᱡᱟᱹᱲᱤ ᱵᱷᱳᱨ ᱠᱚᱞᱮ ᱠᱚᱭᱚᱜ ᱠᱟᱱᱟ᱾ ᱛᱤᱥᱮ ᱫᱟᱜ ᱟᱜᱟᱭ ᱛᱚᱵᱮ ᱛᱚ᱾ ᱛᱟᱪᱷᱟᱲᱟ ᱵᱟᱭ ᱜᱟᱱᱚᱜ ᱠᱟᱱᱟ, ᱛᱟᱦᱞᱮ ᱮᱴᱟᱜ ᱜᱟᱜ ᱥᱮᱫ᱾ ᱮᱴᱟᱜᱟᱜ ᱥᱚᱵᱽᱡᱤ ᱠᱚᱦᱚᱸ ᱵᱮᱱ ᱨᱚᱦᱚᱭᱟ ᱥᱮᱹᱭᱛᱚ ᱟᱵᱮᱱ ᱢᱟ ᱫᱟᱜ ᱢᱟ ᱞᱟᱜᱟᱣᱵᱮᱱ ᱜᱮᱭᱟ᱾
ᱦᱮᱸ ᱫᱟᱜ ᱢᱟ ᱪᱟᱹᱭ ᱜᱮ, ᱪᱟᱥ ᱫᱚ ᱡᱟᱦᱟᱱᱟᱜ ᱜᱮᱵᱚᱱ ᱪᱟᱥ ᱟᱵᱚ ᱫᱚ ᱫᱟᱜ ᱵᱟᱠᱷᱟᱱ ᱫᱚ ᱵᱟᱵᱚᱱ ᱪᱟᱥ
ᱦᱳᱭ ᱦᱳᱭ, ᱛᱟᱦᱞᱮ ᱚᱱᱟᱱ ᱫᱚ ᱟᱞᱮ ᱫᱚ ᱮᱴᱟᱜ ᱥᱚᱢᱚᱭ ᱫᱚ ᱫᱟᱜ ᱚᱝᱠᱟ ᱵᱟᱭ ᱛᱟᱦᱮᱱᱛᱮ, ᱵᱟᱞᱮ ᱪᱟᱥ ᱫᱟᱲᱮᱭᱟᱜ-ᱟ᱾ ᱦᱩᱸ᱾
ᱚᱱᱟ ᱠᱟᱱ ᱜᱮᱭᱟ ᱫᱟᱜ ᱠᱚ ᱵᱟᱝ ᱛᱟᱦᱮᱱ ᱠᱷᱟᱡ ᱫᱚ ᱚᱥᱩᱵᱤᱫᱟ ᱜᱮᱭᱟ ᱟᱵᱚ ᱦᱚᱲ᱾
ᱦᱩᱸ ᱦᱳᱭ, ᱩᱸ᱾ ᱱᱚᱛᱮ ᱟᱞᱮ ᱥᱮᱜ ᱫᱚ ᱥᱚᱵᱽᱡᱤ ᱠᱚᱫᱚ ᱚᱱᱠᱟ ᱫᱚ ᱵᱟᱠᱚ ᱪᱟᱥᱟ ᱟᱨ ᱱᱚᱜᱼᱚᱭ ᱦᱩᱲᱩ ᱦᱚᱸ ᱱᱚᱜᱼᱚᱭ ᱟᱥᱟᱲ ᱵᱚᱸᱜᱟ ᱛᱮᱫ ᱠᱚ ᱪᱟᱥᱟ᱾ ᱮᱴᱟᱜ ᱥᱚᱢᱚᱭ ᱫᱚ ᱵᱟᱠᱚ ᱪᱟᱥ ᱵᱟᱲᱟᱭᱟ ᱦᱩᱲᱩ ᱠᱚᱫᱚ᱾
ᱚᱻ᱾
ᱟᱫᱚ ᱢᱮᱱᱫᱟᱞᱤᱧ ᱛᱟᱦᱚᱞᱮ ᱛᱮᱦᱮᱧ ᱜᱟᱯᱟ ᱫᱚ ᱱᱚᱜᱼᱚᱭ ᱦᱩᱲᱩ ᱥᱟᱨᱟ ᱪᱮᱫ ᱪᱮᱫ ᱯᱮ ᱪᱟᱥ ᱵᱟᱲᱟᱭᱮᱫ ᱛᱮ, ᱢᱟᱱᱮ ᱦᱩᱲᱩ
ᱦᱩᱲᱩ ᱥᱟᱞᱟᱜ ᱫᱚ ᱮᱠᱷᱚᱱ ᱫᱚ ᱥᱟᱠ-ᱥᱚᱵᱽᱡᱤ ᱠᱚ ᱨᱚᱦᱚᱭ ᱦᱩᱭ ᱠᱟᱱᱟ ᱵᱮᱥᱤ ᱠᱤᱪᱷᱩ ᱫᱚ ᱵᱟᱝ᱾
ᱦᱩᱲᱩ ᱦᱩᱲᱩ ᱢᱚᱡᱽ ᱠᱚᱡ ᱛᱮ ᱦᱩᱭ ᱞᱮᱱᱠᱷᱟᱡ ᱛᱟᱨᱯᱚᱨᱮ ᱦᱟᱸᱜ ᱟᱨᱦᱚᱸ ᱵᱟᱛᱟᱨ ᱛᱮ ᱦᱟᱸᱜ ᱪᱟᱥ ᱦᱩᱭᱩᱜᱼᱟ ᱦᱮᱸᱥᱮ ᱵᱟᱝ, ᱢᱤᱜᱴᱮᱡ ᱢᱚᱸᱡᱽ ᱧᱚᱜ ᱢᱤᱜᱴᱮᱜ ᱮᱢ ᱠᱚᱨᱟᱣ ᱠᱷᱟᱜ ᱜᱮᱫᱚ ᱟᱨ ᱢᱤᱜᱴᱮᱡ ᱨᱮᱫᱚ ᱦᱟᱸᱜ ᱥᱩᱵᱤᱫᱟᱜᱼᱟ᱾
ᱦᱳᱭ, ᱢᱤᱜ ᱥᱟᱶ ᱛᱮ ᱵᱟᱱᱟᱨ ᱤᱭᱟᱹ ᱞᱮᱠᱷᱟᱡ ᱫᱚ ᱵᱟᱝ ᱦᱩᱭᱩᱜᱼᱟ᱾ ᱦᱩᱸ᱾ ᱟᱞᱮ ᱱᱚᱛᱮ ᱫᱚ ᱱᱚᱜᱼᱚᱭ ᱡᱮᱢᱚᱱ ᱦᱩᱲᱩ ᱦᱚᱸ ᱢᱟᱱᱮ ᱪᱟᱥ ᱦᱚᱸᱞᱮ ᱪᱟᱥ ᱠᱟᱫᱟ ᱟᱫᱚ ᱡᱚᱱᱰᱨᱟ ᱠᱚ ᱦᱚᱸ ᱞᱮ ᱪᱟᱥ ᱟᱠᱟᱫᱟ᱾ ᱡᱚᱱᱰᱨᱟ ᱛᱮ ᱱᱚᱜᱼᱚᱭ, ᱨᱟᱦᱮᱲ ᱠᱚ ᱢᱮᱛᱟᱜᱼᱟ ᱟᱸ ᱯᱟᱴ ᱠᱚ ᱢᱮᱛᱟᱜᱼᱟ ᱚᱱᱟ ᱠᱚᱫᱚ ᱟᱞᱮ ᱫᱚᱞᱮ ᱮᱨ ᱠᱚᱜᱼᱟ ᱛᱚ ᱵᱟᱲᱜᱮ ᱨᱮ ᱛᱟᱦᱮᱸᱭᱮᱱᱟ ᱟᱨ ᱛᱟᱯᱚᱨᱮ ᱱᱚᱛᱮ ᱪᱟᱥ ᱠᱟᱹᱢᱤ ᱨᱮ ᱞᱟᱜᱟᱣᱭᱮᱱᱟ, ᱟᱫᱚ ᱚᱱᱟ ᱫᱚ ᱵᱟᱝ ᱧᱮᱞ ᱵᱟᱲᱟᱭ ᱦᱩᱭᱩᱜᱼᱟ ᱛᱚ ᱡᱚᱱᱰᱨᱟ ᱠᱚᱫᱚ ᱵᱟᱝ ᱧᱮᱞ ᱵᱟᱲᱟᱭ ᱦᱩᱭᱩᱜᱼᱟ, ᱦᱳᱭ ᱢᱟ ᱨᱮ ᱢᱤᱫ ᱫᱷᱟᱣ ᱯᱩᱜᱟᱹᱜ ᱦᱩᱭᱩᱜᱼᱟ, ᱤᱱᱟᱹ ᱜᱮ᱾ ᱢᱤᱫ ᱫᱷᱟᱣ ᱯᱩᱜᱟᱜ-ᱟ ᱞᱮᱠᱷᱟᱡ ᱜᱮ ᱦᱩᱭᱱᱟ ᱚᱱᱟ ᱫᱚ, ᱟᱫᱚ ᱠᱳᱱᱳ ᱵᱟᱝ ᱧᱮᱞ ᱵᱟᱲᱟᱭ ᱦᱩᱭᱩᱜ ᱛᱟᱵᱮᱱᱟ ᱛᱟᱦᱚᱞᱮ, ᱚᱱᱟ ᱛᱮ ᱩᱱᱟᱹᱜ ᱚᱥᱩᱵᱤᱫᱟ ᱵᱟᱝ ᱦᱩᱭᱩᱜᱼᱟ᱾ ᱛᱟᱦᱚᱞᱮ ᱚᱱᱟ ᱠᱷᱟᱡ ᱫᱚ ᱚᱱᱛᱮ ᱦᱚᱸ ᱦᱩᱭᱱᱟ ᱱᱚᱛᱮ ᱦᱚᱸ ᱱᱚᱣᱟ ᱦᱩᱲᱩ ᱱᱤᱛᱳᱜ ᱢᱟ ᱞᱟᱜᱟᱣ ᱦᱩᱭ ᱠᱟᱱ ᱡᱳᱨ-ᱥᱳᱨ, ᱛᱟᱦᱚᱞᱮ ᱚᱱᱟᱛᱮ ᱢᱤᱫ ᱥᱟᱶ ᱛᱮᱜᱮ ᱚᱱᱮ ᱠᱤᱱ ᱫᱚ ᱦᱩᱭᱩᱜᱼᱟ᱾
ᱦᱩᱸ, ᱴᱷᱤᱠᱟᱹᱭᱮᱱ ᱜᱮᱭᱟ ᱚᱱᱟ ᱦᱚᱸ᱾ ᱪᱟᱥ ᱛᱚ ᱮᱵᱟᱨᱮ ᱦᱩᱭᱩᱜ ᱜᱮᱭᱟ ᱥᱮ ᱟᱵᱚ ᱵᱟᱢ ᱪᱟᱥ ᱞᱮᱠᱷᱟᱡ ᱛᱚ ᱵᱟᱝ ᱜᱟᱱᱚᱜᱼᱟ᱾
ᱦᱳᱭ ᱟᱵᱚ ᱦᱚᱸ ᱛᱚ ᱟᱨ ᱪᱟᱥ ᱠᱟᱛᱮᱫ ᱜᱮᱛᱚ ᱡᱚᱢ ᱦᱩᱭᱩᱜᱼᱟ᱾ ᱦᱩᱸᱻ᱾
ᱢᱟᱱᱮ ᱢᱤᱜ ᱢᱤᱜ ᱢᱟᱱᱮ ᱵᱟᱨᱚ ᱢᱮ ᱵᱟᱨᱚ ᱢᱟᱥ ᱢᱚᱫᱫᱷᱮ ᱫᱚ ᱪᱷᱚ ᱢᱟᱥ ᱫᱚ ᱚᱱᱛᱚ ᱚᱵᱚ ᱫᱚ ᱪᱟᱥ ᱜᱮ ᱦᱩᱭᱩᱜ
ᱦᱳᱭ ᱪᱟᱥ ᱜᱮ ᱦᱩᱭᱩᱜ ᱜᱮᱭᱟ ᱦᱩᱸ᱾
ᱦᱩᱸ, ᱟᱨ ᱵᱟᱝ ᱪᱟᱥ ᱞᱮᱠᱷᱟᱱ ᱦᱚᱸ ᱵᱟᱝ ᱜᱟᱱᱚᱜᱼᱟ᱾
ᱦᱩᱸᱻ ᱚᱱᱟ ᱦᱚᱸ ᱚᱱᱟ ᱫᱚ ᱛᱟᱪᱷᱟᱲᱟ ᱪᱤᱠᱟᱹᱛᱮᱵᱮᱱ ᱟᱵᱚ ᱫᱚ ᱱᱚᱣᱟ ᱨᱮᱜᱮ ᱨᱚᱡᱽᱜᱟᱨ ᱛᱟᱵᱚᱱ ᱱᱚᱣᱟ ᱛᱮᱜᱮ ᱡᱚᱢ ᱧᱩ᱾
ᱡᱚᱢ ᱧᱩ ᱟᱨ ᱥᱮᱫᱟᱭ ᱠᱷᱚᱡ ᱥᱮᱫᱟᱭ ᱠᱷᱚᱡ ᱦᱚᱸ ᱪᱟᱥ ᱟᱹᱜᱩ ᱠᱟᱜᱼᱟ ᱠᱚ ᱟᱵᱩ ᱨᱮᱱ ᱤᱴᱟᱹ ᱠᱟᱱᱟ ᱦᱳᱭ ᱥᱮ ᱟᱨ ᱴᱩᱠᱩ ᱫᱚ ᱟᱵᱚ ᱦᱚᱸ ᱚᱝᱠᱟ ᱜᱮ ᱪᱟᱥ ᱦᱩᱭᱩᱜ ᱛᱟᱵᱚᱱᱟ ᱵᱟᱝᱠᱷᱟᱱ ᱟᱵᱚ ᱵᱟᱵᱩᱱ ᱪᱟᱥ ᱠᱷᱟᱱ ᱦᱟᱸᱜ ᱜᱤᱫᱟᱹᱨ ᱯᱤᱫᱟᱹᱨ ᱜᱮᱠᱚ ᱞᱟᱹᱭᱟ ᱦᱟᱸᱜ ᱵᱟᱵᱟ ᱛᱟᱠᱚᱱ ᱵᱟᱠᱚ ᱟᱵᱚ ᱪᱮᱫᱟᱜ ᱵᱚᱱ ᱪᱟᱥᱟ ᱦᱮᱸ ᱥᱮ ᱵᱟᱝ? ᱥᱚᱢᱟᱡᱽ ᱫᱚ ᱟᱵᱚ ᱮᱢᱱᱤ ᱧᱮᱞ ᱦᱩᱭᱩᱜᱼᱟ ᱥᱚᱵ ᱠᱤᱪᱷᱩ᱾
ᱱᱚᱜ ᱚᱱᱟ ᱠᱚᱦᱚᱸ ᱟᱵᱚ ᱫᱚ ᱪᱟᱥ ᱵᱟᱥ ᱱᱤᱭᱟᱹ ᱫᱚ ᱵᱟᱲᱟᱭ ᱫᱚᱨᱠᱟᱨ ᱠᱟᱱ ᱛᱟᱵᱚᱱᱟ, ᱡᱚᱛᱚ ᱦᱚᱲᱟᱜ ᱢᱮᱱᱟᱜ ᱛᱟᱵᱚᱱᱟ ᱡᱩᱢᱤ ᱡᱟᱭᱜᱟ ᱡᱚ ᱛᱚ ᱠᱤᱪᱷᱩ, ᱟᱨ ᱡᱩᱫᱤ ᱚᱱᱟ ᱠᱚᱦᱚᱸ ᱵᱟᱵᱮᱱ ᱵᱟᱲᱟᱭ ᱠᱟᱜᱼᱟ ᱛᱟᱦᱚᱞᱮ ᱛᱚ ᱛᱮᱦᱮᱧ ᱜᱟᱯᱟ ᱫᱚ ᱧᱮᱞᱚᱜ ᱠᱟᱱᱟ ᱵᱟᱡᱟᱨ ᱠᱚᱨᱮ ᱠᱚ ᱛᱟᱦᱮᱸᱱ ᱠᱟᱱᱟ ᱛᱚ, ᱢᱟᱱᱮ ᱪᱟᱥᱵᱟᱥ ᱦᱚᱸ ᱵᱟᱠᱚ ᱵᱟᱲᱟᱭᱟ ᱛᱮᱦᱮᱧ ᱜᱟᱯᱟ ᱚᱱᱮ ᱛᱚ ᱛᱤᱱ ᱜᱟᱱ ᱦᱚᱲᱜᱮ ᱱᱚᱜᱼᱚᱸᱚᱭ ᱱᱟᱦᱮᱞ ᱠᱚ ᱢᱟᱱᱮ ᱰᱟᱹᱟᱝᱨᱤ ᱜᱟᱲ ᱡᱚᱲᱟᱣ ᱵᱟᱠᱚ ᱵᱟᱲᱟᱭᱟ ᱚᱱᱟ ᱠᱚᱫᱚ ᱡᱮᱢᱚᱱ ᱵᱚᱱ ᱦᱤᱲᱤᱧ ᱪᱟᱵᱟᱭᱮᱫᱟ ᱟᱫᱚ ᱱᱚᱣᱟ ᱠᱚᱫᱚ ᱦᱤᱲᱤᱧ ᱞᱮᱠᱷᱟᱡ ᱢᱟ ᱟᱨ ᱵᱟᱝ ᱜᱟᱱᱚᱜ ᱛᱟᱵᱚᱱ ᱥᱮ ᱟᱵᱚ ᱢᱟ ᱱᱚᱣᱟ ᱠᱚ ᱪᱷᱟᱲᱟ ᱛᱚ ᱟᱨ ᱵᱟᱭ ᱜᱟᱱᱚᱜ ᱛᱟᱵᱚᱱᱟ ᱟᱫᱚ ᱛᱤᱧ ᱜᱟᱯ ᱱᱮᱸᱦᱚᱸ ᱟᱫᱚ ᱴᱮᱠᱴᱟᱨ ᱠᱩ
ᱟᱫᱚ ᱚᱱᱮ ᱱᱟᱳᱭ ᱴᱮᱠᱴᱟᱨᱠᱚ ᱦᱩᱭ ᱵᱟᱲᱟᱣ ᱟᱠᱟᱱᱟ ᱦᱳᱭ ᱞᱟᱦᱟ ᱛᱮᱫᱚ ᱠᱚ ᱛᱟᱦᱮᱸ ᱠᱟᱱᱟ ᱰᱟᱝᱨᱟ ᱠᱩ
ᱦᱩᱸ
ᱱᱟᱦᱮᱞ ᱛᱮᱵᱚᱱ ᱥᱤᱭᱮᱫ ᱛᱟᱦᱮᱜ-ᱟ ᱱᱮᱛᱟᱨ ᱫᱚ ᱵᱟᱝ ᱴᱮᱠᱴᱟᱨ ᱦᱩᱭᱮᱱ
ᱦᱳᱭ
ᱟᱫᱚ ᱦᱚᱲ ᱦᱚᱸᱛᱚ ᱠᱟᱹᱴᱤᱡ ᱵᱚᱱ ᱟᱞᱥᱤ ᱧᱚᱜ ᱠᱟᱱᱟ ᱱᱮᱛᱟᱨ ᱫᱚ ᱱᱚᱛᱮ ᱛᱚ
ᱦ ᱟᱞᱥᱤ ᱦᱚᱸ ᱟᱞᱥᱤ ᱟᱨᱚ ᱠᱚᱱᱚ ᱠᱱᱚ ᱚᱲᱟᱜ ᱨᱮᱱ ᱦᱚᱲ ᱦᱚᱸ ᱟᱨᱚ ᱫᱟᱭ ᱛᱚ ᱜᱳᱦᱳᱭ ᱠᱟᱱ ᱛᱚ ᱵᱮᱥᱤ ᱫᱟᱭᱤᱛᱚ ᱦᱩᱭ ᱠᱟᱱᱟ ᱛᱚᱠᱷᱚᱱ ᱫᱚ ᱡᱚᱠᱠᱷᱚᱱ ᱡᱚᱠᱠᱷᱚᱱ ᱪᱟᱥ ᱦᱩᱭᱩᱜ ᱠᱟᱱ ᱛᱟᱸᱦᱮᱱᱟ ᱟᱵᱚᱨᱮᱱ ᱥᱮᱫᱟᱭ ᱨᱮᱱ ᱦᱚᱲ ᱠᱚ ᱛᱟᱦᱮᱸ ᱠᱟᱱᱟ ᱠᱩ ᱡᱚᱢ ᱠᱩᱡᱟᱹᱣ ᱫᱟ ᱛᱚᱠᱠᱷᱚᱱ ᱫᱚ ᱛᱚᱠᱠᱷᱚᱱ ᱫᱚ ᱩᱱᱟᱹᱜ ᱯᱚᱭᱥᱟ ᱨᱮᱱᱟᱜ ᱚᱵᱷᱟᱯ ᱫᱚ ᱵᱟᱝ ᱛᱟᱸᱦᱮ ᱠᱟᱱᱟ ᱦᱮᱸ ᱪᱟᱥ ᱞᱮᱠᱷᱟᱡ ᱜᱮ ᱡᱚᱛᱛᱷᱚᱥᱴᱚ ᱪᱟᱥ ᱞᱮᱠᱷᱟᱡ ᱜᱮ ᱟᱢᱟᱜ ᱥᱚᱝᱥᱟᱨ ᱫᱚ ᱪᱟᱞᱟᱜ ᱛᱟᱢ ᱜᱮᱭᱟ ᱛᱚ ᱟᱨ ᱱᱮᱛᱟᱨ ᱫᱚ ᱱᱮᱛᱟᱨ ᱫᱚ ᱴᱟᱠᱟ ᱦᱚᱭᱪᱚᱭ ᱪᱟᱥᱵᱟᱥ ᱦᱚᱪᱚᱭ ᱦᱳᱭ
ᱦᱩᱸᱻ
ᱢᱟᱱᱮ ᱥᱚᱵᱽ ᱥᱟᱺᱦᱤᱡ ᱟᱢ ᱫᱚ ᱠᱚᱨᱟᱣ ᱦᱩᱭᱩᱜ ᱛᱟᱢᱟ ᱥᱮ ᱧᱮᱞ ᱠᱟᱛᱮ ᱟᱢ ᱫᱚ ᱠᱟᱹᱢᱤ ᱦᱩᱭᱩᱜ
ᱦᱩᱸ
ᱚᱱᱟ ᱦᱚᱸ ᱠᱟᱱ ᱜᱮᱭᱟ ᱥᱩᱵᱤᱫᱷᱟ ᱫᱚ ᱦᱤᱡᱩᱜ ᱜᱮᱭᱟ ᱥᱩᱨ ᱥᱮᱫ ᱠᱷᱚᱡ ᱜᱮ ᱦᱮᱸ ᱥᱮ ᱵᱟ ᱥᱩᱵᱤᱫᱷᱟ
ᱥᱩᱵᱤᱫᱫᱷᱟ ᱚᱼᱥᱩᱵᱤᱫᱫᱷᱟ ᱫᱚ ᱢᱮᱱᱟᱜ ᱜᱮᱭᱟ ᱡᱚᱛᱚ ᱨᱮᱜᱮ ᱛᱳ ᱦᱤᱛᱚᱜ ᱟᱫᱚ ᱚᱱᱟ ᱫᱚ ᱡᱚᱛᱚ ᱦᱚᱲᱜᱮ ᱡᱚᱛᱚ ᱚᱲᱟᱜ ᱨᱮᱜᱮ ᱦᱤᱡᱩᱜᱼᱟ ᱡᱮ ᱢᱤᱫ ᱦᱚᱲᱟᱜ ᱮᱠᱞᱟ ᱨᱮ ᱚᱱᱟ ᱠᱟᱛᱷᱟ ᱛᱚ ᱟᱨ ᱵᱟᱝ ᱠᱟᱱᱟ
ᱦᱮᱸ ᱢᱤᱫ ᱫᱤᱱ ᱫᱚ ᱢᱤᱫ ᱫᱤᱱ ᱫᱚ ᱫᱮᱠᱷᱟ ᱫᱚᱭ ᱮᱢᱟᱢ ᱜᱮᱭᱟ
ᱦᱳᱭ
ᱮᱱᱠᱷᱟᱱ ᱫᱚ ᱪᱟᱥᱵᱟᱥ ᱫᱚ ᱫᱚᱨᱠᱟᱨ ᱜᱮ ᱪᱟᱥᱵᱟᱥ ᱟᱵᱚ ᱡᱩᱫᱤ ᱠᱟᱹᱢᱤ ᱦᱚᱸ ᱵᱟᱢ ᱠᱟᱹᱢᱤ ᱠᱷᱟᱡ ᱫᱚ ᱪᱟᱥᱵᱟᱥ ᱢᱟᱱᱮ ᱨᱮᱸᱜᱮᱡ ᱛᱮᱫᱚ ᱵᱟᱢ ᱛᱟᱸᱦᱮᱱᱟ ᱟᱨᱠᱤ ᱦᱮᱸ ᱥᱮ ᱵᱟᱝ?
ᱦᱮᱸ ᱟᱫᱚ ᱱᱚᱜᱼᱚᱭ ᱪᱟᱥᱵᱟᱥ ᱞᱮᱠᱠᱟᱡ ᱪᱮᱫ ᱱᱤᱡᱮᱨᱟᱜ ᱡᱤᱱᱤᱥ ᱵᱮᱱ ᱡᱩᱫᱤ ᱚᱲᱟᱜ ᱨᱮ ᱤᱭᱟᱹ ᱪᱟᱥ ᱠᱟᱛᱮᱫ ᱵᱮᱱ ᱡᱚᱢᱟ ᱚᱱᱟ ᱨᱮᱱᱟᱜ
ᱦᱩᱸ
ᱯᱷᱟᱭᱫᱟ ᱵᱷᱟᱞᱤ ᱜᱮᱭᱟ
ᱦᱳᱭ
ᱦᱮᱸ
ᱚᱱᱟᱜᱮ ᱟᱨ ᱱᱮᱛᱟᱨ ᱟᱠᱩ ᱦᱟᱸᱜ ᱠᱚᱲᱟ ᱠᱚ ᱦᱟᱸᱜ ᱠᱚ ᱵᱟᱠᱩ ᱵᱩᱡᱟ ᱩᱱᱠᱩ ᱟᱨᱦᱚᱸ ᱦᱮᱸ ᱥᱮ ᱵᱟᱝ ᱡᱩᱣᱟᱹᱱ ᱠᱚᱲᱟ ᱠᱚ ᱥᱮ
ᱦᱩᱸ ᱛᱮᱦᱮᱧ ᱜᱟᱯᱟ ᱫᱚ ᱚᱱᱠᱟ ᱚᱠᱚᱭ ᱦᱚ ᱵᱟᱠᱚ ᱵᱩᱡᱽ ᱠᱟᱫᱟ᱾
ᱱᱟᱥᱤᱱᱟᱜ ᱦᱟᱸᱜ ᱟᱹᱪᱩ ᱠᱚᱢ ᱡᱟᱦᱟᱱᱟᱜ ᱵᱟᱠᱚ ᱟᱸᱡᱚᱢ ᱜᱚᱫᱟ᱾ ᱟᱨᱠᱚ ᱞᱟᱹᱭᱟ
ᱦᱩᱸ ᱟᱫᱚ ᱞᱚᱥᱚᱫ ᱠᱚᱨᱮ ᱠᱟᱹᱢᱤ ᱦᱚᱸᱵᱚᱱ ᱟᱥᱠᱮᱛᱚᱜ ᱠᱟᱱᱟ᱾ ᱩᱱᱟᱹᱜ ᱵᱟᱵᱚᱱ ᱠᱟᱹᱢᱤ ᱦᱚᱭ ᱢᱮᱱᱟᱠᱚ ᱞᱚᱥᱟᱫᱚᱜᱟᱭ᱾ ᱵᱟᱝ ᱵᱟᱡ ᱡᱟᱨ ᱨᱮ ᱠᱟᱹᱴᱤᱡ ᱟᱵᱮᱱ ᱡᱟᱦᱟᱸᱭ ᱜᱮ ᱢᱤᱫ ᱵᱚᱪᱷᱚᱨ ᱠᱚᱱᱳ ᱨᱚᱠᱚᱢ ᱠᱟᱛᱮᱫ ᱡᱩᱫᱤᱭ ᱛᱟᱦᱮᱭᱱᱟ ᱢᱮᱱᱟᱭ ᱦᱟᱹᱭ ᱤᱧ ᱟᱨ ᱚᱱᱟ ᱞᱚᱥᱚᱫ ᱨᱮᱫᱚ ᱵᱟᱹᱧ ᱟᱬᱜᱚᱱᱟ ᱦᱩᱸ᱾ ᱟᱨ ᱚᱱᱟ ᱠᱚᱫᱚ ᱤᱭᱟᱹ ᱞᱮᱠᱷᱟᱡ ᱛᱚ ᱟᱨ ᱵᱟᱭ ᱦᱩᱭᱩᱜ ᱛᱟᱵᱚᱱᱟ ᱟᱵᱚ ᱫᱚ ᱱᱤᱭᱟᱹ ᱠᱚᱛᱮ ᱜᱮ ᱟᱵᱚᱣᱟᱜ ᱫᱚ
ᱛᱟᱦᱚᱞᱮ ᱜᱚᱝᱠᱮ ᱟᱯᱮ ᱥᱮᱫ ᱫᱚ ᱵᱤᱨ ᱵᱩᱨᱩ ᱠᱚᱫᱚ ᱦᱮᱱᱟᱜ ᱠᱟᱫᱟ ᱥᱮ ᱵᱟᱝ?
ᱟᱞᱮᱥᱮᱫ ᱫᱚ ᱵᱩᱨᱩ ᱫᱤᱥᱚᱢ ᱛᱚ᱾ ᱯᱩᱨᱟᱹ ᱵᱩᱨᱩ ᱫᱤᱥᱚᱢ ᱜᱮ ᱦᱩᱸ ᱦᱩᱸ᱾
ᱛᱚ ᱥᱮᱸᱫᱽᱨᱟ ᱠᱚᱫᱚ ᱪᱟᱞᱟᱜ ᱠᱟᱱᱟᱢ ᱥᱮ ᱵᱟᱝ?
ᱥᱮᱸᱫᱽᱨᱟ ᱠᱚᱫᱚ ᱱᱚᱜᱼᱚᱭ ᱛᱚᱵᱮᱱ ᱵᱩᱡᱮᱫ ᱜᱮᱭᱟ ᱛᱮᱦᱮᱧ ᱜᱟᱯᱟ ᱚᱵᱚᱥᱛᱟ ᱢᱟᱱᱮ ᱪᱮᱫ ᱞᱮᱠᱟᱞᱤᱧ ᱢᱮᱱᱟ ᱛᱮᱦᱮᱧ ᱜᱟᱯᱟ ᱨᱮᱱ ᱦᱚᱲ ᱢᱟ ᱪᱟᱞᱟᱣ ᱵᱟᱠᱚ ᱪᱟᱞᱟᱜ ᱜᱮᱭᱟ, ᱢᱟᱱᱮ ᱦᱮᱸ ᱦᱮᱸ ᱚᱱᱟ ᱜᱮᱞᱤᱧ ᱢᱮᱱᱫᱟ᱾ ᱛᱮᱦᱤᱧ ᱜᱟᱯᱟ ᱫᱚ ᱦᱚᱲ ᱫᱚᱠᱚ ᱵᱚᱫᱚᱞ ᱪᱟᱵᱟᱣ ᱠᱟᱱᱟ ᱛᱚ ᱛᱮᱦᱮᱧ ᱜᱟᱯᱟ ᱜᱤᱫᱟᱹᱨ ᱵᱟᱵᱮᱱ ᱧᱟᱢ ᱠᱚᱣᱟ ᱡᱮ ᱪᱟᱞᱟᱜ ᱟᱵᱮᱱ ᱮᱠᱞᱟ ᱛᱚ ᱟᱨ ᱵᱟᱭ ᱜᱟᱱᱚᱜᱼᱟ ᱥᱮ ᱠᱤᱪᱷᱩᱜᱟᱱ ᱦᱚᱲ ᱵᱟᱭ ᱥᱮᱱ ᱞᱮᱱᱠᱷᱟᱱ᱾ ᱛᱮᱧ ᱜᱟᱯᱟᱛᱚ ᱚᱱᱟ ᱛᱚᱞᱤᱧ ᱞᱟᱹᱭᱫᱟ ᱠᱟᱹᱴᱤᱡᱧ ᱡᱚᱛᱚ ᱦᱚᱲ ᱜᱮᱵᱚᱱ ᱟᱞᱮ ᱟᱞᱥᱤ ᱪᱟᱵᱟᱣ ᱟᱠᱟᱱᱟ ᱯᱚᱨᱤᱵᱚᱨᱛᱚᱱ ᱟᱠᱟᱱᱟ ᱵᱚᱱ ᱦᱮ ᱚᱠᱚᱭ ᱪᱟᱞᱟᱜᱼ ᱟᱭ᱾ ᱛᱟᱦᱞᱮ ᱯᱚᱧᱪᱟᱥ ᱴᱟᱠᱟ ᱨᱮᱱᱟ ᱡᱤᱞᱤᱧ ᱠᱤᱨᱤᱧ ᱟᱹᱜᱩᱭᱟ᱾ ᱟᱨᱤᱧ ᱡᱚᱢᱟ ᱚᱱᱮ ᱚᱱᱟᱠᱚ ᱦᱩᱭᱩ ᱟᱠᱟᱱ ᱛᱟᱵᱚᱱᱟ ᱛᱮᱦᱤᱧ ᱜᱟᱯᱟ ᱫᱚ᱾ ᱟᱨ ᱡᱮ ᱥᱮᱸᱫᱽᱨᱟ ᱨᱮ ᱡᱟᱦᱟᱸ ᱢᱤᱴᱤᱡ ᱨᱟᱹᱥᱠᱟᱹ ᱢᱮᱱᱟᱜ ᱟᱱᱥᱮ ᱥᱮᱸᱫᱽᱨᱟ ᱠᱟᱛᱮ ᱛᱮᱫ ᱚᱱᱟ ᱡᱤᱞ ᱡᱚᱢ ᱫᱚ ᱚᱱᱟ ᱫᱚ ᱵᱟᱠᱚ ᱵᱩᱡᱽ ᱟᱠᱟᱫᱟᱼᱟ ᱥᱮ ᱱᱮᱛᱟᱨ ᱱᱮᱛᱟᱨ ᱛᱮᱦᱮᱧ ᱜᱟᱯ ᱧᱮᱞ ᱠᱚᱵᱮᱱ ᱧᱮᱞ ᱠᱚᱵᱮᱱ ᱡᱟᱦᱟᱸᱭ ᱠᱚ ᱚᱱᱟ ᱠᱚᱨᱮ ᱜᱩᱰᱩ ᱜᱚᱡ ᱠᱚ ᱠᱤ ᱪᱟᱞᱟᱜ ᱠᱟᱱᱟ ᱠᱚ᱾ ᱠᱤ ᱡᱟᱦᱟᱱᱤᱡ ᱥᱮᱸᱫᱽᱨᱟ ᱠᱚ ᱢᱤᱫᱴᱤᱡ ᱦᱚᱸ ᱵᱟᱵᱚᱱ ᱧᱟᱢ ᱠᱚᱣᱟ᱾
ᱵᱟ᱾
ᱦᱩᱸ ᱟᱫᱚ ᱚᱱᱮ ᱚᱱᱟ ᱛᱮᱪ ᱫᱚ ᱥᱮᱸᱫᱽᱨᱟ ᱫᱚ ᱚᱱᱟ ᱫᱚ ᱵᱟᱠᱚ ᱪᱟᱞᱟᱜ ᱜᱮᱭᱟ ᱪᱟᱞᱟᱜ ᱜᱮᱭᱟ ᱠᱚ ᱠᱤᱪᱷᱩᱜᱟᱱ ᱦᱚᱲ ᱢᱟᱱᱮ ᱚᱱᱠᱟ ᱧᱚᱜ ᱡᱟᱦᱟᱸᱭ ᱢᱮᱱᱟᱜ ᱠᱚ᱾ ᱠᱤᱪᱷᱩᱜᱟᱱ ᱢᱟᱨᱮ ᱠᱚᱫᱚ ᱢᱮᱱᱟᱜ ᱠᱚᱜᱮᱭᱟ ᱛᱚ᱾ ᱛᱟᱦᱞᱮ ᱩᱱᱠᱩ ᱠᱚ ᱪᱟᱞᱟᱜ ᱜᱮᱭᱟ ᱩᱱᱠᱩ ᱠᱚ ᱥᱟᱞᱟᱜ ᱪᱟᱞᱟᱣ ᱵᱟᱲᱟ ᱦᱩᱭᱩᱜ ᱜᱮᱭᱟ ᱢᱟᱡᱷᱮ ᱢᱚᱫᱽᱫᱷᱮᱱ ᱚᱱᱮᱱᱟ ᱢᱮᱱᱟᱠᱚ ᱤᱭᱟᱹ ᱥᱚᱢᱚᱭ ᱚᱱᱮᱱᱟ ᱵᱟᱦᱟ ᱫᱚᱥᱟᱨ ᱛᱮᱥᱟᱨ᱾ ᱵᱟᱦᱟ ᱡᱟᱞᱮ ᱦᱤᱞᱳᱜ ᱡᱟᱦᱟᱸ ᱠᱚ ᱪᱟᱞᱟᱜ᱾ ᱫᱚ ᱤᱱᱟᱹ ᱨᱮᱜᱮ ᱪᱟᱞᱟᱣ ᱵᱟᱲᱟᱜ ᱦᱩᱭᱩᱜᱼᱟ ᱮᱴᱟᱜ ᱥᱚᱢᱚᱭ ᱫᱚ ᱩᱱᱟᱹᱜ ᱮᱠᱴᱟ ᱫᱚ ᱵᱟᱝ ᱪᱟᱞᱟᱜ ᱦᱩᱭᱩᱜᱼᱟ᱾
ᱟᱞᱮ ᱫᱚᱞᱮ ᱪᱟᱞᱟᱜ ᱜᱮᱭᱟ ᱠᱚᱲᱟ ᱠᱚᱦᱚᱸ ᱥᱚᱵ ᱠᱚ ᱥᱮᱸᱫᱽᱨᱟ ᱫᱚᱠᱚ ᱟᱞᱮᱨᱮ ᱨᱮᱱ ᱫᱚᱠᱚ ᱠᱷᱟᱪᱟᱲ ᱜᱮᱭᱟ ᱦᱮᱸ ᱥᱮ ᱵᱟᱝ᱾
ᱦᱩᱸᱻ᱾
ᱥᱮᱸᱫᱽᱨᱟ ᱢᱮᱛᱟ ᱠᱚ ᱠᱷᱟᱡ ᱫᱚ ᱴᱷᱤᱠ ᱜᱮ ᱩᱱᱠᱩ ᱠᱚ ᱢᱤᱫ ᱡᱟᱭᱜᱟ ᱨᱮ ᱦᱮᱡ ᱠᱟ ᱟᱞᱮ ᱫᱚ ᱟᱥᱚᱞ ᱢᱮᱱᱣᱟᱞ ᱫᱚ ᱥᱮᱸᱫᱽᱨᱟ ᱡᱚᱠᱷᱚᱱ ᱜᱮᱞᱮ ᱪᱟᱞᱟᱜᱼᱟ ᱡᱤᱱᱤᱥ ᱯᱚᱛᱨᱚ ᱥᱚᱵ ᱠᱮᱞᱟᱵᱽ ᱨᱮ ᱛᱟᱦᱮᱱ ᱛᱟᱞᱮᱭᱟ᱾ ᱦᱳᱭ ᱟᱨ ᱦᱮᱸ ᱠᱮᱞᱟᱵᱽ ᱨᱮ ᱛᱟᱦᱮᱱ ᱛᱟᱞᱮᱭᱟ ᱟᱨ ᱠᱮᱞᱟᱵᱽ ᱨᱮ ᱛᱟᱦᱮᱸ ᱠᱚᱛᱮ ᱜᱮᱞᱮ ᱟᱢ ᱫᱚ ᱜᱤᱫᱽᱨᱟᱹ ᱫᱚᱢ ᱧᱟᱢ ᱠᱚᱜᱮᱭᱟ ᱠᱮᱞᱟᱵᱽ ᱨᱮ ᱥᱚᱵ ᱡᱤᱱᱤᱥ ᱜᱤᱫᱽᱨᱟᱹ ᱦᱚᱸᱢ ᱧᱟᱢ ᱠᱚᱜᱮᱭᱟ ᱟᱨ ᱚᱱᱟ ᱠᱚ ᱡᱤᱱᱤᱥ ᱴᱮᱱᱜᱮ ᱡᱚᱠᱷᱚᱱ ᱢᱚᱱ ᱛᱚᱠᱷᱚᱱ ᱟᱞᱮ ᱞᱮ
ᱟᱞᱮ ᱫᱚ ᱚᱱᱠᱟ ᱫᱚ ᱵᱟᱹᱱᱩᱜ ᱛᱟᱞᱮᱭᱟ ᱥᱩᱵᱤᱫᱟ ᱫᱚ᱾ ᱚᱱᱟ ᱫᱚ ᱩᱱᱟᱹᱜ ᱫᱚ ᱜᱤᱫᱽᱨᱟᱹ ᱠᱚ ᱦᱚᱸ ᱵᱟᱠᱚ ᱧᱟᱢᱚᱜ-ᱟ᱾ ᱡᱮ ᱡᱮᱦᱟᱨ ᱡᱚᱛᱚ ᱦᱚᱲ ᱠᱚ ᱛᱟᱦᱮᱸᱱᱟ ᱦᱮᱸ᱾ ᱛᱮᱦᱮᱸᱧ ᱜᱟᱯᱟ ᱫᱚ ᱟᱹᱰᱤ ᱢᱩᱥᱠᱤᱞ ᱜᱮᱭᱟ ᱜᱤᱫᱽᱨᱟᱹ ᱠᱚ, ᱧᱟᱢ ᱵᱟᱲᱟ᱾
ᱦᱩᱸ ᱟᱨ ᱛᱟᱦᱚᱸᱞᱮ᱾
ᱦᱮᱸ
ᱟᱨ ᱞᱟᱹᱭ ᱵᱮᱱ ᱛᱟᱦᱚᱸᱞᱮ? ᱵᱤᱨ-ᱵᱩᱨᱩ ᱠᱚᱫᱚ ᱵᱤᱨ-ᱵᱩᱨᱩ ᱫᱤᱥᱚᱢ ᱠᱚᱨᱮ ᱫᱚ ᱱᱮᱛᱟᱨ ᱦᱚᱸᱛᱚ ᱟᱫᱚ ᱩᱠᱩᱨ ᱠᱚ?
ᱦᱩᱸ᱾ ᱡᱤᱵᱽ-ᱡᱩᱱᱛᱩ ᱡᱤᱵᱽ-ᱡᱩᱱᱛᱩ ᱦᱚᱸ ᱚᱱᱠᱟ ᱵᱟᱹᱱᱩᱜ ᱠᱚᱣᱟ ᱱᱮᱛᱟᱨ ᱫᱚ, ᱪᱤᱞᱤ ᱦᱚᱸ ᱪᱤᱞᱤ ᱵᱮᱱ ᱥᱮᱸᱫᱽᱨᱟ ᱠᱚᱣᱟ ᱥᱮᱸᱫᱽᱨᱟ ᱞᱟᱹᱜᱤᱫ ᱦᱚᱸ ᱛᱚ ᱫᱚᱨᱠᱟᱨ ᱫᱤᱱ ᱥᱤᱱ ᱠᱟᱛᱮᱸᱫ ᱛᱚ ᱟᱨ ᱵᱟᱵᱚᱱ ᱪᱟᱞᱟᱜ-ᱟ ᱥᱮ ᱮᱢᱱᱤ ᱫᱚ, ᱛᱮᱦᱮᱸᱧ ᱜᱟᱯᱟ ᱡᱟᱦᱟᱱᱤᱡ ᱚᱱᱠᱟ᱾ ᱵᱚᱦᱩᱛ ᱠᱚᱢ ᱢᱮᱱᱟᱜ ᱠᱚᱣᱟ᱾
ᱠᱚ ᱵᱷᱩᱛ᱾
ᱱᱮᱛᱟᱨ ᱚᱱᱠᱟ ᱠᱩᱞᱟᱹᱭ ᱦᱚᱸ ᱡᱮᱢᱚᱱ ᱩᱱᱟᱹᱜ ᱵᱟᱠᱚ ᱧᱮᱞ ᱧᱟᱢ-ᱟ ᱱᱩᱠᱩ᱾
ᱢᱟᱨᱟᱜ ᱠᱚᱦᱚᱸ ᱵᱟᱵᱚᱱ ᱧᱟᱢ ᱠᱚᱣᱟ᱾
ᱵᱟ ᱢᱟᱨᱟᱜ ᱠᱚᱦᱚᱸ ᱵᱟ ᱠᱩᱞᱟᱹᱭ ᱦᱚᱸ ᱵᱟᱝ ᱫᱚᱢᱮ ᱠᱤᱪᱷᱩ ᱠᱚ ᱱᱮᱛᱟᱨ ᱫᱚ ᱠᱚᱢ ᱪᱟᱵᱟᱣ ᱟᱠᱟᱱᱟ ᱠᱚ᱾
ᱦᱮᱸ᱾
ᱱᱮᱛᱟᱨ ᱫᱚ ᱠᱚ ᱥᱟᱵᱮᱫ ᱠᱚᱣᱟ ᱟᱨ ᱦᱟᱱᱮ ᱤᱭᱟᱹ ᱠᱚᱨᱮ᱾
ᱯᱷᱚᱨᱮᱥ ᱦᱮᱸ, ᱤᱭᱟᱹ ᱪᱤᱲᱭᱟᱠᱷᱟᱱᱟ ᱠᱚᱨᱮ ᱠᱚ ᱫᱚᱦᱚᱭᱮᱫ ᱠᱚᱣᱟ᱾ ᱱᱚᱣᱟ ᱠᱚ᱾ ᱢᱟ ᱡᱚᱛᱚ ᱠᱚ ᱵᱚᱱ ᱜᱚᱡᱮ ᱟ ᱚᱨᱫᱷᱮᱠ ᱫᱚᱠᱚ ᱡᱟᱦᱟᱸ ᱠᱚᱨᱮ ᱫᱚᱠᱚ ᱧᱟᱢᱮᱫ ᱠᱚᱣᱟ ᱚᱱᱟ ᱠᱚᱨᱮ ᱫᱚᱠᱚ ᱜᱚᱡ ᱜᱤᱰᱤ ᱠᱟᱠᱚ ᱚᱱᱟᱨ ᱡᱟᱦᱟᱸ ᱠᱚᱨᱮ ᱵᱮᱱ ᱢᱮᱱᱟ ᱠᱟᱹᱴᱤᱡ ᱠᱚ ᱛᱟᱦᱮᱸ ᱦᱚᱪᱚ
ᱦᱩᱸ ᱵᱟᱠᱚ ᱛᱟᱦᱮᱸᱱ ᱠᱷᱟᱱ ᱦᱳᱭ᱾
ᱦᱩᱸ ᱚᱱᱮ ᱚᱱᱠᱟ᱾ ᱟᱹᱰᱤ ᱟᱹᱰᱤ ᱢᱩᱥᱠᱤᱞ ᱢᱟᱱᱮ ᱛᱤᱦᱤᱧ ᱜᱟᱯᱟ ᱫᱚ ᱪᱮᱫ ᱧᱮᱞ ᱛᱮᱦᱚᱸ ᱡᱟᱦᱟᱱᱤᱡ ᱡᱤᱱᱤᱥ ᱜᱮ ᱜᱤᱫᱟᱹᱨ ᱠᱚᱦᱚᱸ ᱵᱟᱠᱚ ᱵᱩᱡᱟ ᱡᱮ᱾